ᱦᱮᱞᱳ
ᱦᱮᱞᱳ ᱦᱮᱸ ᱜᱚᱢᱠᱮ ᱡᱚᱦᱟᱨ ᱜᱮ
ᱡᱚᱦᱟᱨ ᱜᱮ ᱜᱚᱢᱠᱮ
ᱦᱮᱸ ᱪᱮᱫ ᱠᱚ ᱪᱤᱠᱟᱹ ᱵᱟᱲᱟᱭᱮᱫ ᱠᱟᱱᱟ? ᱦᱮᱸ ᱥᱟᱹᱜᱩᱱ ᱥᱮᱛᱟᱜ ᱥᱟᱶᱛᱮ ᱡᱚᱦᱟᱨ᱾
ᱦᱮᱸ ᱟᱞᱮᱥᱮᱫ ᱟᱹᱰᱤ ᱡᱳᱨ ᱡᱟᱹᱥᱛᱤ ᱫᱟᱜ ᱠᱮᱫᱟᱭ ᱟᱫᱚ ᱦᱟᱸᱜ ᱚᱱᱟ ᱢᱟᱴᱷ ᱧᱮᱞ ᱜᱮ ᱦᱮᱡ ᱦᱩᱭ ᱟᱠᱟᱱᱟ ᱪᱮᱫ ᱞᱮᱠᱟ ᱫᱟᱜ
ᱠᱚ ᱯᱮᱨᱮᱡ ᱟᱠᱟᱱᱟ ᱟᱯᱮ ᱥᱮᱫ ᱜᱮ ᱡᱟᱦᱟᱸ ᱪᱮᱫ ᱞᱮᱠᱟ?
ᱟᱪᱪᱷᱟ ᱟᱪᱪᱷᱟ ᱦᱮᱸ ᱱᱚᱛᱮ ᱦᱮᱸ ᱱᱚᱛᱮ ᱦᱚᱸ ᱦᱚᱞᱟ ᱫᱟᱜ ᱵᱟᱲᱟ ᱞᱮᱜ ᱟᱭ ᱠᱤᱱᱛᱩ ᱩᱱᱟᱹᱜ ᱫᱚ ᱵᱟᱝ ᱱᱟᱥᱮᱱᱟᱜᱼ ᱮ ᱫᱟᱜ ᱟᱠᱟᱜᱼᱟ ᱚᱱᱠᱟ ᱵᱟᱨᱚ ᱵᱟᱡᱮ ᱥᱮᱫ ᱠᱷᱚᱱᱟᱜ ᱨᱤᱢᱤᱞ ᱞᱮ ᱞᱮᱫ ᱛᱟᱦᱮᱸᱜᱼᱟ, ᱟᱫᱚ ᱮᱱᱠᱷᱟᱱ ᱫᱟᱜ ᱫᱚ ᱟᱸ ᱟᱹᱰᱤ ᱱᱟᱥᱮᱱᱟᱜ ᱜᱮ ᱫᱟᱜ ᱟᱠᱟ ᱚᱱᱠᱟ ᱪᱟᱨ ᱵᱟᱡᱮ ᱠᱷᱚᱱᱟᱜ ᱫᱟᱜ ᱟᱠᱟᱫᱟ ᱚᱱᱠᱟ ᱥᱟᱲᱮ ᱯᱟᱸᱪ ᱵᱟᱡᱮ ᱦᱟᱹᱵᱤᱡ ᱮ ᱫᱟᱜ ᱟᱜ ᱠᱟᱹᱴᱤᱡ ᱟᱥᱛᱮ ᱟᱥᱛᱮ ᱜᱮ ᱫᱟᱜ ᱠᱟᱜᱼ ᱟᱭ᱾
ᱦᱩᱸ ᱦᱩᱸ ᱟᱫᱚ ᱛᱮᱦᱤᱧ ᱫᱚ ᱟᱞᱟᱝ ᱞᱟᱝ ᱜᱟᱞᱢᱟᱨᱟᱜ ᱠᱟᱱᱟ ᱡᱮ ᱦᱟᱸᱜ ᱵᱷᱟᱨᱚᱛ ᱫᱤᱥᱚᱢ ᱯᱷᱩᱨᱜᱟᱹᱞ ᱨᱮ ᱟᱵᱚ ᱥᱟᱱᱛᱟᱲ ᱡᱟᱦᱟᱸᱭ ᱠᱚ ᱛᱟᱦᱮᱸ ᱠᱟᱱᱟ ᱵᱤᱨ ᱡᱳᱫᱽᱫᱷᱟ ᱠᱚ ᱟᱫᱚ ᱩᱱᱠᱩ ᱟᱨ ᱛᱤᱱᱟᱹᱜ ᱵᱷᱩᱢᱤᱠᱟ ᱢᱮᱱᱟᱜᱼᱟ ᱥᱮ ᱛᱤᱱᱟᱹᱜ ᱩᱱᱠᱩᱣᱟᱜ ᱜᱚᱲᱚ ᱢᱮᱱᱟᱜᱼᱟ ᱱᱤᱭᱟᱹ ᱫᱤᱥᱚᱢ ᱯᱷᱩᱨᱜᱟᱹᱞ ᱨᱮ ᱩᱱᱠᱩ ᱤᱫᱤ ᱠᱟᱛᱮᱜ
ᱦᱮᱸ ᱦᱮᱸ
ᱟᱨ ᱠᱟᱹᱴᱤᱡ ᱞᱟᱹᱭ ᱟᱛᱟᱞᱟᱝ ᱢᱮ
ᱚᱵᱚᱥᱥᱚᱭ ᱚᱵᱚᱥᱥᱚᱭ ᱚᱵᱚᱥᱥᱚᱭ ᱦᱮᱸ ᱦᱮᱸ ᱟᱫᱚ ᱟᱵᱚ ᱡᱩᱫᱤ ᱱᱚᱜ ᱚᱭ ᱛᱚᱵᱚᱱ ᱧᱮᱞ ᱫᱟ ᱥᱩᱨ ᱦᱤᱡᱩᱜ ᱠᱟᱱᱟ ᱦᱩᱞ ᱢᱟᱦᱟ ᱦᱩᱞ ᱢᱟᱦᱟ ᱨᱮᱵᱚᱱ ᱵᱟᱲᱟᱭ ᱫᱟ ᱟ ᱟᱵᱚ ᱥᱟᱱᱛᱟᱲ ᱥᱟᱶᱛᱟᱨᱮ ᱛᱤᱱᱟᱹᱜ ᱢᱟᱨᱟᱝ ᱮᱸ ᱱᱚᱣᱟ ᱦᱩᱞ ᱢᱟᱦᱟ ᱨᱮᱱᱟᱜ ᱮᱱᱮᱢ ᱢᱮᱱᱟᱜᱼᱟ ᱥᱮ ᱱᱚᱣᱟ ᱟᱸ ᱟᱵᱚ ᱥᱟᱱᱛᱟᱲ ᱜᱟᱶᱛᱟ ᱨᱮ ᱛᱤᱱᱟᱹᱜ ᱢᱟᱨᱟᱝ ᱦᱩᱞ ᱟᱨ ᱠᱟᱛᱷᱟᱴᱟᱜ ᱛᱤᱱᱟᱹᱜ ᱢᱟᱨᱟᱝ ᱥᱟᱹᱨᱤᱜᱮ ᱟᱸ ᱪᱤᱞ ᱢᱮᱱᱟᱜ ᱟᱥᱮ ᱵᱟᱲᱟᱭ ᱜᱮᱭᱟᱵᱚᱱ ᱡᱮ ᱦᱩᱞ ᱢᱟᱦᱟ ᱫᱚ ᱟᱸ ᱟᱵᱚᱣᱟᱜ ᱥᱟᱱᱛᱟᱲ ᱥᱟᱶᱛᱟ ᱨᱮᱱᱟᱜ ᱛᱤᱱᱟᱹᱜ ᱜᱚᱨᱚᱵᱽ ᱟᱱᱟᱜ ᱫᱤᱱ ᱠᱟᱱᱟ, ᱴᱷᱤᱠ ᱚᱱᱠᱟᱱ ᱛᱤᱨᱤᱥᱮ ᱡᱩᱱ ᱦᱩᱞ ᱢᱟᱦᱟ ᱦᱤᱞᱳᱜ ᱜᱮ ᱟᱵᱚ ᱟᱨ ᱥᱤᱫᱩ, ᱠᱟᱹᱱᱩ, ᱪᱟᱸᱫᱽ, ᱵᱷᱳᱭᱨᱚᱵᱽ ᱡᱟᱦᱟᱸ ᱛᱤᱱᱟᱹᱜ ᱦᱩᱞᱜᱟᱹᱨᱤᱭᱟᱹ ᱠᱚ ᱛᱟᱦᱮᱞᱮᱜᱼᱟ ᱟᱨ ᱮᱱᱦᱤᱞᱳᱜ ᱟᱵᱚᱣᱟᱜ ᱫᱤᱥᱚᱢ ᱯᱷᱩᱨᱜᱟᱹᱞ ᱞᱟᱹᱜᱤᱫ ᱥᱮ ᱟᱵᱚᱣᱟᱜ ᱦᱚᱠ ᱟᱹᱭᱫᱟᱹᱨ ᱨᱩᱠᱷᱤᱭᱟᱹ ᱞᱟᱹᱜᱤᱫ ᱥᱮ ᱮᱸᱜ ᱛᱤᱨᱞᱟᱹ ᱠᱚᱣᱟᱜ ᱢᱟᱹᱱ ᱤᱡᱽᱡᱚᱛ ᱟᱨ ᱨᱩᱠᱷᱤᱭᱟᱹ ᱞᱟᱹᱜᱤᱫ ᱡᱟᱦᱟᱸ ᱵᱤᱨ ᱵᱟᱱᱴᱟ ᱞᱟᱹᱲᱦᱟᱹᱭ ᱞᱮᱜᱼᱟ ᱩᱱᱠᱩ ᱟᱜ ᱩᱭᱦᱟᱹᱨ ᱛᱮ ᱛᱮᱜᱮ ᱟᱵᱚ ᱛᱤᱨᱤᱥᱮ ᱡᱩᱱ ᱵᱚᱱ ᱢᱟᱱᱟᱣ ᱮᱜᱼᱟ, ᱚᱱᱟ ᱫᱚᱵᱚᱱ ᱵᱟᱲᱟᱭ ᱜᱮᱭᱟ ᱥᱮ ᱪᱮᱫ ᱜᱚᱢᱠᱮ? ᱟᱨ ᱛᱟᱦᱚᱞᱮ ᱟᱯᱮ ᱚᱱᱛᱮ ᱚᱠᱟᱞᱮᱠᱟ ᱥᱟᱯᱲᱟᱣ ᱪᱟᱞᱟᱜ ᱠᱟᱱᱟ ᱱᱚᱣᱟ ᱦᱩᱞ ᱢᱟᱦᱟ ᱤᱫᱤ ᱠᱟᱛᱮᱜ?
ᱟᱞᱮ ᱱᱚᱱᱛᱮ ᱫᱚ ᱦᱟᱸᱜ ᱥᱟᱯᱲᱟᱣ ᱫᱚ ᱢᱚᱴᱟᱢᱩᱴᱤ ᱵᱷᱟᱜᱤ ᱜᱮ ᱦᱩᱭᱩᱜ ᱠᱟᱱᱟ ᱦᱟᱸᱜ ᱟᱨ ᱟᱞᱮ ᱱᱤᱭᱟᱹ ᱠᱚᱨᱮ ᱫᱚ ᱦᱟᱸᱟᱜ ᱯᱚᱧᱪᱟᱭᱮᱛ ᱢᱤ ᱢᱤᱫ ᱢᱤᱫᱴᱮᱱ ᱯᱚᱧᱪᱟᱭᱮᱛ ᱨᱮ ᱡᱟᱦᱟᱸ ᱛᱤᱱᱟᱹᱜ ᱥᱟᱱᱛᱟᱲ ᱟᱹᱛᱩ ᱠᱚ ᱢᱮᱱᱟᱜᱼᱟ
ᱟᱫᱚ ᱦᱟᱸᱜ ᱱᱤᱭᱟᱹ ᱫᱚ ᱟᱞᱮ ᱴᱷᱮᱱᱟᱜ ᱞᱮᱠᱟᱛᱤᱧ ᱞᱟᱹᱭ ᱮᱫᱟ ᱦᱟᱸᱜ ᱟᱞᱮ ᱟᱞᱮᱭᱟᱜ ᱯᱚᱧᱪᱟᱭᱮᱛ ᱟᱱᱰᱟᱨ ᱨᱮ ᱡᱟᱦᱟᱸ ᱛᱤᱱᱟᱹᱜ ᱥᱟᱱᱛᱟᱲ ᱟᱹᱛᱩ ᱠᱚ ᱢᱮᱱᱟᱜ ᱟᱫᱚ ᱚᱱᱟ ᱥᱟᱱᱛᱟᱲ ᱟᱹᱛᱩ ᱠᱚ ᱦᱟᱸᱜ ᱡᱚᱛᱛᱚ ᱢᱮᱥᱟ ᱠᱟᱛᱮ ᱢᱤᱫ ᱡᱟᱭᱜᱟ ᱨᱮ ᱠᱚᱨᱟᱣ ᱦᱩᱭᱩᱜ ᱠᱟᱱᱟ᱾ ᱛᱚ ᱵᱷᱟᱜᱮ ᱧᱚᱜᱼᱼ ᱛᱮᱜᱮ ᱢᱚᱸᱡᱽ ᱧᱚᱜ ᱛᱮᱜᱮ ᱟᱨ ᱮᱢᱱᱤ ᱫᱚ ᱟᱛᱳ ᱨᱮ ᱠᱚᱨᱟᱣ ᱫᱚ ᱦᱩᱭᱩᱜ ᱜᱮᱭᱟ ᱦᱟᱸᱜ ᱠᱟᱹᱴᱤᱡ ᱢᱟᱹᱴᱤᱡ ᱫᱚᱢ ᱢᱚᱱᱮᱭ ᱠᱷᱟᱱ, ᱼᱼ ᱠᱚᱨᱟᱣ ᱫᱟᱲᱮᱭᱟᱜ-ᱟ ᱟᱫᱚ ᱦᱟᱸᱜ ᱡᱮᱦᱮᱛᱩ ᱯᱚᱧᱪᱟᱭᱮᱛ ᱤᱭᱟᱹᱨᱮ ᱦᱩᱭᱩᱜ ᱠᱟᱱᱟᱼᱼ ᱟᱱᱰᱟᱨ ᱨᱮ ᱡᱟᱦᱟᱸ ᱛᱤᱱᱟᱹᱜ ᱥᱟᱱᱛᱟᱲ ᱟᱹᱛᱩ ᱠᱚ ᱢᱮᱱᱟᱜ-ᱟ ᱟᱫᱚ ᱦᱟᱸᱜ ᱢᱚᱱᱮ ᱠᱟᱢ ᱱᱤᱭᱟᱹ ᱵᱚᱪᱷᱚᱨ ᱦᱚᱭᱛᱚ ᱟᱞᱮᱼᱼ ᱴᱷᱮᱱ ᱦᱩᱭᱱᱟ ᱟᱸ ᱯᱚᱨᱮᱨ ᱵᱚᱪᱷᱚᱨ ᱫᱚ ᱦᱚᱭᱛᱚ ᱟᱵᱟᱨ ᱮᱴᱟᱜ ᱟᱛᱳ ᱨᱮ ᱦᱩᱭᱩᱜ ᱠᱟᱱᱟ ᱛᱚ ᱱᱚᱝᱠᱟ ᱠᱟᱛᱮ ᱟᱨᱠᱤ ᱦᱩᱭᱩᱜ, ᱼᱼ ᱠᱟᱱᱠᱟ ᱦᱟᱜ ᱟᱞᱮ ᱱᱤᱭᱟᱹ ᱯᱚᱨᱮ ᱫᱚ ᱦᱟᱹᱜ᱾
ᱟᱪᱪᱷᱟ ᱟᱪᱪᱷᱟ ᱟᱹᱰᱤ ᱱᱟᱯᱟᱭ ᱩᱭᱦᱟᱹᱨ ᱵᱷᱟᱵᱽᱱᱟ᱾ ᱟᱫᱚ ᱱᱚᱣᱟ ᱫᱚ ᱠᱤ ᱟᱸ ᱱᱤᱭᱟᱹ ᱪᱷᱚᱴ ᱠᱷᱚᱱᱟᱜ ᱜᱮ ᱯᱮ ᱮᱦᱚᱵ ᱠᱟᱜ-ᱟ, ᱥᱮ ᱢᱟᱲᱟᱝ ᱠᱷᱚᱱᱟᱜ ᱜᱮ ᱚᱱᱠᱟ ᱦᱩᱭᱩᱜ ᱠᱟᱱᱟ?
ᱪᱮᱫ ᱪᱚ ᱵᱟᱝ ᱵᱩᱡᱷᱟᱹᱣ ᱞᱮᱱᱟ!
ᱜᱚᱢᱠᱮ ᱢᱟᱱᱮ ᱱᱚᱣᱟ ᱠᱤ ᱱᱤᱭᱟᱹ ᱪᱷᱚᱴ ᱠᱷᱚᱱᱟᱜ ᱜᱮᱯᱮᱼᱼ
ᱵᱟᱝ ᱵᱟᱝ ᱞᱟᱦᱟ ᱠᱷᱚᱱ ᱜᱤ ᱞᱟᱦᱟ ᱠᱷᱚᱱᱼᱼ ᱜᱮ ᱦᱟᱸᱜ ᱦᱤᱡᱩᱜ ᱦᱮᱡ ᱦᱩᱭᱩᱜ ᱠᱟᱱ ᱛᱟᱦᱮᱸᱱᱟ ᱠᱚᱨᱟᱣ ᱦᱩᱭᱩᱜ ᱠᱟᱱ ᱛᱟᱦᱮᱸᱱᱟ, ᱟᱫᱚ ᱦᱟᱸᱜ ᱡᱟᱦᱟᱸᱭ ᱛᱟᱦᱮᱸᱼᱼ ᱠᱟᱱᱟ ᱞᱟᱦᱟ ᱥᱚᱨᱠᱟᱨ ᱦᱟᱸᱜ ᱟᱫᱚ ᱠᱟᱹᱴᱤᱡ ᱚᱱᱟ ᱮᱴᱠᱮᱴᱚᱬᱮ ᱥᱮ ᱚᱱᱟ ᱯᱷᱟᱱᱰᱤᱝ ᱠᱚᱨᱮ ᱥᱚᱢᱚᱥᱥᱟ ᱦᱩᱭᱩᱜ ᱠᱟᱱ ᱛᱟᱦᱮᱸᱱᱟ ᱚᱱᱟ ᱠᱷᱟᱹᱛᱤᱨ ᱛᱮ ᱛᱷᱚᱲᱟ ᱯᱨᱚᱵᱵᱞᱮᱢ ᱦᱩᱭᱩᱜ ᱠᱟᱱ ᱛᱟᱦᱮᱸᱱᱟ ᱟᱨ ᱤᱱᱟᱹᱼᱼ ᱥᱟᱸᱣ ᱥᱟᱸᱣᱛᱮ ᱦᱟᱸᱜ ᱮᱢᱱᱤ ᱟᱹᱛᱩ ᱨᱮᱭᱟᱜ ᱜᱚᱲᱚ ᱢᱟ ᱦᱮᱱᱟᱜ ᱜᱮᱭᱟ ᱠᱚᱨᱟᱣ ᱨᱮᱭᱟᱜ ᱢᱟ᱾ ᱟᱫᱚ ᱦᱟᱸᱜ ᱠᱚᱨᱟᱣ ᱫᱚ ᱦᱩᱭᱩᱜ ᱠᱟᱱ ᱜᱮᱭᱟ ᱟᱫᱚ ᱦᱟᱸᱜ ᱠᱚᱨᱟᱣ ᱤᱫᱤᱭᱮᱜ ᱠᱟᱱ ᱜᱮᱭᱟᱢ᱾
ᱟᱪᱪᱷᱟ ᱟᱪᱪᱷᱟ ᱦᱮᱸ ᱚᱱᱟ ᱵᱚᱱ ᱵᱟᱲᱟᱭᱟ ᱱᱚᱜ-ᱚᱭ ᱱᱤᱛᱳᱜ ᱱᱷᱟᱜ ᱥᱚᱨᱠᱟᱨᱮ ᱦᱮᱡᱼᱼ ᱠᱟᱱᱟ ᱡᱩᱫᱤ ᱟᱵᱚᱣᱟᱜ ᱱᱚᱝᱠᱟᱱᱟᱜ ᱟᱸ ᱠᱚᱵᱚᱱ ᱞᱟᱹᱭᱟ ᱟᱭᱟ ᱱᱟᱥᱮᱱᱟᱜ ᱦᱚᱭᱛᱳ ᱮᱸ ᱢᱮᱸᱫ ᱞᱩ ᱨᱟᱜ ᱜᱮ ᱵᱟᱝ ᱥᱮ᱾
ᱡᱮᱦᱮᱛᱩ ᱮᱴᱟᱜ ᱮᱴᱟᱜ ᱮᱸ ᱮᱸ ᱠᱟᱥᱴ ᱥᱮ ᱦᱚᱲ ᱠᱚᱫᱚ ᱦᱟᱸᱜ ᱡᱟᱦᱟᱸ ᱞᱮᱠᱟᱱᱟᱜ ᱜᱚᱲᱚ ᱠᱚᱠᱚ ᱠᱷᱚᱡᱚᱜ ᱠᱟᱱᱟ ᱥᱮ ᱠᱚ ᱮᱢᱟ ᱠᱚ ᱠᱟᱱ ᱜᱮᱭᱟ, ᱟᱵᱚ ᱫᱚ ᱦᱟᱸ ᱵᱟ ᱵᱟᱝ ᱵᱚᱲᱚ ᱞᱮᱠᱷ ᱠᱷᱟᱱ ᱥᱮ ᱜᱚᱲᱚ ᱵᱟᱵᱚᱱ ᱠᱚᱭ ᱞᱮᱠᱷᱟᱱ ᱦᱚᱸ ᱥᱚᱨᱠᱟᱨ ᱯᱟᱦᱴᱟ ᱠᱷᱚᱱ ᱵᱟᱵᱚᱱ ᱧᱟᱢᱟ᱾
ᱮᱠᱷᱟᱞ ᱮᱠᱷᱟᱞ, ᱟᱵᱚ ᱡᱩᱫᱤ ᱵᱚᱱ ᱧᱮᱞᱟ ᱮᱴᱟᱜ ᱟᱠᱚ ᱮᱴᱟᱜ ᱜᱟᱸᱛᱟᱠ ᱨᱮᱱ ᱫᱚ ᱧᱮᱞ ᱢᱮ ᱪᱤᱠᱟᱹᱜ ᱠᱟᱱᱟ ᱢᱟᱱᱮ ᱡᱟᱦᱟᱸ ᱮᱸ ᱯᱩᱡᱟᱹ ᱯᱟᱥᱟ ᱦᱩᱭᱩᱜ ᱠᱟᱱᱟ ᱚᱸᱰᱮ ᱦᱚᱸ ᱯᱩᱭᱥᱟᱹ ᱠᱚ ᱮᱢᱟ ᱠᱚ ᱠᱟᱱᱟ᱾ ᱡᱟᱦᱟᱱᱟᱜ ᱡᱟᱦᱟᱱᱟᱜ ᱚᱱᱥᱴᱟᱱ ᱦᱩᱭᱩᱜ ᱠᱟᱱᱟ ᱚᱸᱰᱮ ᱟᱫᱚ ᱟᱵᱚᱣᱟᱜ ᱢᱮᱱᱟᱜᱼᱟ ᱟᱫᱚ ᱚᱱᱟ ᱟᱵᱚ ᱨᱚᱲ ᱞᱟᱜᱟᱣ ᱵᱚᱱᱟ ᱟᱵᱚ ᱟᱵᱚᱣᱟᱜ ᱨᱮᱸᱜᱮᱡ ᱚᱸᱰᱮᱼᱼ ᱥᱚᱨᱠᱟᱨ ᱴᱷᱮᱱ ᱞᱟᱹᱭ ᱞᱟᱜᱟᱣ ᱵᱚᱱᱟ ᱟᱫᱚ ᱵᱟᱵᱚᱱ ᱞᱟᱹᱭ ᱠᱷᱟᱱ ᱦᱮᱸ ᱥᱮ ᱟᱵᱚ ᱨᱮᱱ ᱠᱚ ᱜᱮ ᱡᱟᱦᱟᱸᱭᱼᱼ ᱚᱱᱟ ᱱᱚᱣᱟ ᱨᱮᱱᱟᱜ ᱨᱮ ᱠᱚ ᱠᱟᱹᱢᱤᱭ ᱮᱫ ᱛᱟᱵᱚᱱᱟ ᱩᱱᱠᱩ ᱦᱚᱸ ᱠᱚ ᱵᱟᱰᱟᱭᱼᱼ ᱪᱮᱫ ᱜᱮ ᱵᱟᱝ ᱟᱞᱮᱭᱟᱜ ᱡᱩᱫᱤ ᱱᱟᱝᱠᱟᱱᱟᱜ ᱨᱮᱸᱜᱮᱡ ᱠᱚᱞᱮ ᱞᱟᱹᱭᱟ ᱛᱚ ᱛᱟᱦᱚᱞᱮ ᱚᱵᱚᱥᱥᱳᱭ ᱱᱚᱣᱟ ᱨᱮᱱᱟᱜ ᱠᱤᱪᱷᱩ ᱜᱚᱲᱚ ᱠᱚ ᱮᱢᱚᱜᱼᱟ ᱵᱟᱝ ᱥᱮ,
ᱥᱚᱨᱠᱟᱨ ᱫᱚ ᱦᱟᱜ ᱜᱚᱲᱚᱭ ᱮᱢᱚᱜ ᱠᱟᱱ ᱜᱮᱭᱟ ᱮᱠᱫᱚᱢ ᱡᱩᱫᱤᱢ ᱞᱟᱹᱭ ᱞᱮᱠᱷᱟᱱ ᱟᱢ ᱠᱟᱛᱷᱟ ᱦᱟᱜ ᱱᱤᱛᱳ ᱵᱟᱝ ᱫᱚ ᱵᱟᱝ ᱞᱟ. ᱭᱟ ᱦᱚᱭᱛᱚ ᱱᱤᱭᱟᱹ ᱵᱚ ᱪᱷᱚ ᱦᱚᱭᱛᱳ ᱵᱟᱝ ᱜᱟᱱ ᱞᱮᱱᱟ ᱯᱚᱨᱮᱵᱚᱪᱷᱚᱨ ᱦᱚᱸ ᱢᱮ ᱱᱤᱭᱟᱹᱵᱟᱨ ᱛᱚ ᱚᱱᱠᱟ ᱯᱷᱟᱱᱰᱤᱝ ᱵᱟᱝ ᱵᱮᱱᱟᱣ ᱟᱠᱟᱱᱟ ᱥᱮ ᱟᱯᱮ ᱞᱟᱹᱜᱤᱫ ᱫᱚ ᱵᱟᱝ ᱠᱚᱨᱟᱣ ᱦᱩᱭᱩᱜ ᱟᱠᱟᱱᱟ ᱛᱟᱦᱚᱞᱮ ᱯᱚᱨᱮᱨ ᱵᱚᱪᱷᱚᱨ ᱠᱷᱟᱱ ᱚᱱᱟ ᱞᱟᱹᱜᱤᱫ ᱠᱚᱨᱟᱣ ᱦᱩᱭᱩᱜᱼᱟ ᱚᱱᱠᱟ᱾ ᱛᱚᱵᱮ ᱟᱞᱮ ᱫᱚ ᱤᱭᱟᱹᱭᱟ ᱵᱮᱱᱟᱣᱞᱮ
ᱚᱱᱟ ᱫᱚ ᱟᱵᱚ ᱟᱵᱚᱣᱟᱜ ᱨᱮᱸᱜᱮᱡ ᱠᱚ ᱡᱩᱫᱤ ᱟᱵᱚ ᱵᱟᱵᱚᱱ ᱞᱟᱹᱭᱟᱭᱟ ᱥᱚᱨᱠᱟᱨ ᱩᱱᱤ ᱢᱟ ᱵᱟᱭ ᱮᱢᱟ ᱢᱟ ᱥᱮ ᱨᱮᱸᱜᱮᱡ ᱞᱟᱹᱭ ᱦᱩᱭᱩᱜ ᱛᱟᱢᱟ᱾
ᱩᱱᱤ ᱫᱚ ᱦᱟᱸᱜ ᱥᱚᱨᱠᱟᱨ ᱫᱚ ᱱᱤᱛᱚᱜ ᱫᱚ ᱟᱡ ᱛᱮ ᱫᱚ ᱚᱱᱟ ᱠᱚ ᱫᱚ ᱵᱟᱭ ᱠᱚᱨᱟᱣᱟ ᱡᱚᱛᱚ ᱠᱷᱚᱱ ᱟᱢ ᱵᱟᱢ ᱢᱮᱛᱟᱭᱟ ᱥᱮ ᱵᱟᱢ ᱞᱟᱹᱭᱟ ᱦᱟᱸᱜ ᱟᱢᱟᱜ ᱠᱟᱛᱷᱟ ᱠᱚ ᱫᱚ ᱦᱟᱸᱜᱼᱼ
ᱟᱪᱪᱷᱟ ᱜᱚᱝᱠᱮ ᱟᱹᱰᱤ ᱡᱟᱦᱟᱸ ᱟᱹᱰᱤ ᱢᱚᱸᱡᱽ ᱢᱤᱫᱴᱮᱱ ᱠᱟᱛᱷᱟ ᱢᱟᱲᱟᱝ ᱛᱮᱢ ᱞᱟᱹᱭ ᱠᱮᱫᱼᱟ ᱡᱮ, ᱦᱮᱸ ᱚᱱᱟ ᱵᱷᱟᱨᱚᱛ ᱫᱤᱥᱚᱢ ᱨᱮ ᱯᱷᱩᱨᱜᱟᱹᱞ ᱞᱮᱠᱷᱟᱱ ᱟᱵᱚ ᱵᱤᱨᱡᱷᱳᱫᱷᱟ ᱠᱚ ᱤᱫᱤ ᱠᱟᱛᱮᱜ᱾ ᱠᱟᱛᱷᱟ ᱞᱟᱝ ᱨᱚᱲᱟ ᱟᱫᱚ ᱢᱤᱫᱴᱮᱱ ᱩᱭᱦᱟᱹᱨᱮᱜᱼᱟ ᱫᱤᱧᱟ ᱛᱮᱦᱮᱧ ᱜᱟᱯᱟ ᱜᱮ ᱢᱤᱫᱴᱟᱝ ᱤᱭᱟᱹᱧᱼᱼ ᱟᱸ ᱛᱮᱭᱟᱨ ᱟᱠᱟᱫᱼᱟ ᱪᱤᱛᱟᱹᱛ ᱟ ᱡᱮᱦᱮᱛᱩ ᱟᱵᱚ ᱦᱩᱞ ᱢᱟᱦᱟ ᱢᱟ ᱥᱮᱴᱮᱨᱚᱜ ᱠᱟᱱ ᱜᱮᱭᱟ
ᱦᱩᱸ ᱦᱩᱸ,
ᱟᱫᱚ ᱚᱱᱟ ᱩᱫᱽᱫᱮᱥᱮ ᱱᱮᱛᱟᱨ ᱵᱚᱱ ᱧᱮᱞ ᱮᱫᱟ ᱮᱭᱟᱭ ᱨᱮᱱᱟᱜ ᱟᱹᱰᱤᱴᱟ ᱟᱸ ᱟᱸ ᱱᱤᱛᱚᱜ ᱚᱠᱟ ᱞᱮᱠᱟ ᱯᱚᱨᱤᱢᱟᱱᱛᱮ ᱦᱤᱛᱳᱜ ᱩᱱᱤᱭᱟᱜ ᱫᱤᱥᱚᱢ ᱨᱮ ᱚᱠᱟ ᱞᱮᱠᱟ ᱪᱟᱞᱟᱜ ᱠᱟᱱᱟ ᱮᱭᱟᱭᱼᱼ ᱟᱫᱚ ᱮᱟᱭ ᱫᱤᱭᱮ ᱢᱤᱫᱴᱟᱝ ᱪᱤᱛᱟᱹᱨᱤᱧ ᱛᱮᱭᱟᱨ ᱟᱠᱟᱜᱼᱟ᱾
ᱦᱩᱸ ᱦᱩ,
ᱚᱱᱟ ᱫᱚ ᱱᱚᱝᱠᱟ ᱡᱟᱦᱟᱸ ᱥᱤᱫᱩ ᱠᱟ. ᱱᱦᱩ ᱱᱩᱣᱟᱜᱼᱼ ᱵᱚᱱ ᱵᱟᱲᱟᱭᱟ ᱟᱵᱚᱣᱟᱜ ᱱᱮᱛᱟᱜ ᱡᱟᱦᱟᱸ ᱩᱱᱠᱤᱱᱟᱜ ᱥᱟᱯᱟᱵ ᱠᱟᱱᱟ ᱚᱱᱟ ᱫᱚᱵᱚᱱ ᱵᱟᱲᱟᱭᱟ, ᱟᱜ ᱥᱟᱨ ᱠᱟ. ᱯᱤ ᱦᱮᱸ ᱥᱮᱼᱼ
ᱦᱩᱸ ᱦᱩᱸ᱾
ᱟᱫᱚ ᱤᱧ ᱱᱟᱦᱟᱜ ᱫᱤᱱᱛᱮ ᱤᱧ ᱩᱱᱠᱤᱱᱟᱜ ᱛᱤᱨᱮ ᱟᱸ ᱢᱤᱫᱴᱮᱱ ᱦᱩᱭᱩᱜ ᱠᱟᱱᱟ ᱥᱚᱝᱵᱤᱫᱷᱟᱱ ᱨᱮᱱᱟᱜ ᱡᱟᱦᱟᱸ ᱯᱚᱛᱚᱵ ᱟᱨ ᱢᱤᱫᱴᱟᱝ ᱛᱤᱨᱟᱹ ᱫᱚᱼᱼ ᱠᱚᱞᱚᱢ ᱤᱧ ᱥᱟᱵ ᱠᱟᱜ ᱠᱤᱱᱟ ᱛᱚ ᱱᱚᱝᱠᱟᱱᱟᱜ ᱢᱤᱫᱴᱮᱱ ᱪᱤᱛᱟᱹᱨᱤᱧ ᱛᱮᱭᱟᱨ ᱦᱚᱪᱚ ᱠᱟᱜᱼᱟ ᱤᱭᱟᱹ ᱛᱮ ᱮᱭᱟᱭ ᱛᱮ
ᱦᱩᱸ ᱦᱩᱸ
ᱛᱚ ᱱᱚᱜᱼ ᱱᱚᱭᱟ ᱛᱮᱭᱟᱨ ᱪᱮᱫᱟᱜ ᱱᱚᱣᱟ ᱛᱮᱭᱟᱨ ᱞᱟᱜᱟᱣ ᱟᱫᱤᱧᱟ? ᱥᱮ ᱪᱮᱫᱟᱜ ᱤᱧ ᱛᱮᱭᱟᱨ ᱠᱮᱜ-ᱟ ᱜᱚᱢᱠᱮ ᱟᱢᱟᱜ ᱢᱚᱱᱮᱛᱮ ᱪᱮᱫ ᱮᱢ ᱢᱚᱱᱮᱭᱮᱫᱟ?
ᱟᱫᱚ ᱦᱟᱸᱜ ᱥᱮᱫᱟᱭ ᱢᱟᱦᱟᱸᱜ ᱢᱟᱦᱟᱸᱜ ᱡᱚᱠᱷᱚᱱ ᱵᱚᱱ ᱛᱟᱦᱮᱸ ᱠᱟᱱᱟ ᱡᱟᱦᱟᱸ ᱞᱟᱹᱲᱦᱟᱹᱭ ᱦᱩᱭᱩᱜ ᱠᱟᱱ ᱛᱟᱦᱮᱱᱟ ᱤᱝᱨᱮᱡᱽ ᱵᱤᱨᱩᱫᱽ ᱨᱮ ᱦᱟᱸᱜ᱾ ᱩᱱᱚᱠᱛᱚ ᱞᱟᱹᱲᱦᱟᱹᱭᱮᱢ ᱧᱮᱞ ᱞᱮᱠᱷᱟᱱ ᱫᱚ ᱦᱟᱸᱜ ᱮᱢᱱᱤ ᱡᱮᱦᱮᱛᱩ ᱟᱵᱚᱼᱼ ᱩᱱᱠᱛᱚ ᱚᱞ ᱵᱟᱲᱦᱟᱣ ᱵᱟᱝᱵᱚᱱ ᱛᱟᱦᱮᱸ ᱠᱟᱱ ᱠᱷᱟᱹᱛᱤᱨ ᱛᱮ ᱦᱟᱸᱜ ᱦᱚᱭ ᱛᱚ ᱚᱱᱟᱼᱼ ᱦᱚᱸ ᱩᱱ ᱦᱚᱸ ᱩᱱᱟᱹᱜ ᱵᱷᱟᱛᱮ ᱦᱚᱭᱛᱚ ᱵᱟᱝᱵᱚᱱ ᱞᱟᱹᱲᱦᱟᱹᱭ ᱫᱟᱲᱮᱣᱟ ᱟᱠᱟᱫᱟ ᱟᱫᱚ ᱦᱟᱸᱜ ᱩᱱ ᱚᱠᱛᱚ ᱡᱮᱦᱮᱛᱩ ᱦᱚᱲᱢᱚ ᱫᱟᱲᱮ ᱠᱚ ᱛᱟᱦᱮᱸ ᱼᱼ ᱠᱟᱱᱟ ᱟᱨ ᱟᱵᱚᱣᱟᱜ ᱥᱟᱯᱟᱵ ᱠᱚ ᱛᱟᱦᱮᱸ ᱠᱟᱱᱟ ᱴᱮᱸᱜᱚᱡ ᱴᱩ ᱠᱩᱰᱤ ᱠᱚ ᱢᱮᱱᱟ ᱥᱮ ᱱᱚᱛ ᱦᱚᱸᱜ ᱟᱸᱜᱼ ᱟᱸᱯᱟᱹᱲᱟᱹ ᱠᱚ ᱢᱮᱱ ᱛᱚ ᱩᱱ ᱚᱠᱛᱚ ᱚᱱᱟ ᱠᱚ ᱠᱷᱟᱹᱛᱤᱨ ᱛᱮ ᱦᱟᱸᱜ ᱚᱱᱟ ᱠᱚᱼᱼ ᱛᱚᱠᱷᱚᱱ ᱫᱚ ᱟᱸᱜ ᱟᱹᱠᱤᱱ ᱛᱤᱨᱮ ᱥᱟᱯᱟᱵ ᱞᱮᱠᱟᱛᱮ ᱚᱱᱟ ᱛᱟᱦᱮᱸ ᱠᱟᱱᱟ ᱟᱨ ᱱᱤᱛᱚᱜ ᱱᱟᱦᱟᱜ ᱡᱩᱜᱽᱼᱼ ᱠᱩᱲᱟᱹᱭᱮᱢ ᱞᱟᱹᱭ ᱞᱮᱠᱷᱟᱱ ᱫᱚ ᱦᱟᱸᱜ, ᱮᱸ ᱥᱩᱫᱩ ᱦᱟᱸᱜ ᱚᱱᱟ ᱦᱚᱲᱢᱚ ᱫᱟᱲᱮᱛᱮ ᱦᱟᱸᱜ ᱞᱟᱹᱲᱦᱟᱹᱭ ᱞᱮᱠᱷᱟᱱ ᱫᱚ ᱵᱟᱭ ᱜᱟᱱᱚᱜᱼᱟ ᱚᱱᱟ ᱠᱚ ᱥᱟᱶ ᱥᱟᱶᱛᱮ ᱡᱟᱦᱟᱸᱼᱼ ᱵᱩᱫᱷᱤ ᱫᱟᱲᱮ ᱥᱮ ᱚᱞ ᱯᱟᱲᱦᱟᱣ ᱡᱮᱦᱮᱛᱩ ᱡᱟᱦᱟᱸ ᱵᱩᱫᱷᱤ ᱦᱟᱢᱮᱴᱚᱜ- ᱟ, ᱚᱱᱟ ᱠᱚᱦᱚᱸ ᱞᱟᱹᱠᱛᱤ ᱠᱟᱱᱟ ᱚᱱᱟ ᱠᱚ ᱤᱭᱟᱹᱛᱮ ᱦᱚᱭ ᱛᱚ ᱦᱟᱸᱜ ᱟᱵᱮᱱ ᱦᱟᱸᱜᱼᱼ ᱡᱟᱦᱟᱸ ᱪᱤᱛᱟᱹᱨ ᱵᱮᱱ ᱵᱮᱱᱟᱣ ᱟᱠᱟᱜ-ᱟ ᱮ-ᱟᱭ ᱛᱮ ᱚᱱᱟ ᱠᱚ ᱫᱤᱥᱟᱹ ᱠᱟᱛᱮ ᱥᱮ ᱚᱱᱟ ᱠᱚ ᱦᱩᱫᱤᱥᱼᱼ ᱠᱟᱛᱮᱜ ᱜᱮ ᱦᱟᱸᱜ ᱦᱳᱭᱛᱚ ᱵᱤᱱ ᱵᱮᱱᱟᱣ ᱠᱟᱫᱟ᱾
ᱮᱠᱟᱞ ᱮᱠᱟᱞ ᱟᱹᱰᱤ ᱡᱚᱛᱷᱟᱛ ᱠᱩᱠᱞᱤ ᱢᱮᱱᱛᱮ ᱞᱤᱧ ᱢᱚᱱᱮ ᱠᱮᱜ-ᱟ ᱪᱮᱫᱟᱜ ᱵᱟᱝ ᱢᱟ ᱥᱟᱹᱨᱤ ᱠᱟᱛᱷᱟ ᱱᱚᱜᱚᱼᱱᱚᱣᱟ ᱫᱚ ᱮᱠᱫᱚᱢᱼᱼ ᱟᱹᱰᱤ ᱥᱟᱹᱨᱤ ᱜᱮ ᱟᱹᱰᱤ ᱡᱚᱛᱷᱟᱛ ᱛᱮᱞᱟ ᱞᱤᱧ ᱧᱟᱢ ᱠᱟᱜ-ᱟ᱾ ᱟᱫᱚ ᱵᱟᱝ ᱚᱱᱟ ᱩᱫᱮᱥᱚ ᱟᱛᱮᱫ ᱫᱚ ᱵᱟᱝ ᱟᱫᱚ, ᱟᱵᱤᱱ ᱡᱩᱫᱤ ᱵᱚᱱ ᱧᱮᱞᱟ ᱱᱟᱦᱟᱜ ᱡᱩᱫᱤ ᱱᱮᱛᱟᱨᱼᱼ ᱧᱮᱞ ᱵᱮᱱ ᱟᱵᱤᱱ ᱡᱮᱦᱟᱛᱩ ᱮᱸᱼᱼ ᱞᱟᱹᱲᱦᱟᱹᱭ ᱞᱟᱹᱜᱤᱫ ᱟᱵᱚ ᱡᱚᱫᱤ ᱦᱟᱱᱮ ᱴᱮᱸᱜᱚᱡ ᱠᱚᱛᱮᱜ ᱵᱚᱱ ᱟᱬᱜᱚᱱᱟ ᱨᱟᱥᱛᱟ ᱨᱮ ᱥᱮ ᱰᱟᱦᱟ ᱨᱮᱼᱼ ᱚᱸᱰᱮ ᱫᱚ ᱠᱤᱱᱛᱩ ᱱᱮᱛᱟᱨ ᱫᱚ ᱵᱚᱱ ᱧᱮᱞ ᱧᱟᱢ ᱫᱟ ᱢᱤᱫᱴᱟᱝ ᱯᱨᱚᱥᱟ ᱥᱚᱱᱤᱠ ᱟᱹᱭᱤᱱ ᱵᱷᱟᱵ ᱛᱮ ᱡᱮᱦᱮ ᱛᱩ ᱢᱤᱫᱴᱟᱝ ᱫᱤᱥᱚᱢ ᱨᱮ ᱵᱚᱱ ᱛᱟᱦᱮᱸᱱ ᱠᱟᱱᱟ᱾ ᱟᱹᱭᱤᱱ ᱢᱟ-ᱱᱚᱣᱟ ᱨᱮᱱᱟᱜ ᱵᱮᱯᱟᱨ ᱢᱮᱱᱟᱜ ᱟᱠᱟᱫᱟ᱾
ᱦᱩᱸ-ᱦᱩᱸ
ᱛᱚ ᱱᱤᱛᱚᱜ ᱫᱚ ᱱᱟᱦᱟᱜ ᱡᱩᱜᱽ ᱨᱮ ᱚᱞᱚᱜ ᱯᱟᱲᱦᱟᱣ ᱵᱮᱜᱚᱨ ᱪᱮᱫ ᱦᱚ ᱵᱟᱹᱱᱩᱜ-ᱟ, ᱥᱮ ᱵᱟᱝ ᱜᱚᱝᱠᱮ? ᱟᱹᱰᱤᱫᱤᱱ ᱚᱱᱟ ᱮᱸ ᱵᱟᱵᱚᱱ ᱦᱮᱸ ᱜᱚᱝᱠᱮ ᱛᱟᱦᱚᱞᱮ ᱥᱟᱹᱛ ᱥᱟᱯᱲᱟᱣ ᱚᱠᱟ ᱞᱮᱠᱟ ᱪᱟᱜ ᱠᱟᱱᱟ ᱦᱩᱞ ᱢᱟᱦᱟᱸ ᱤᱫᱤ ᱠᱟᱛᱮᱜ ᱮᱠᱷᱚᱱ?
ᱟᱫᱚ ᱦᱟᱸᱜ ᱥᱟᱹᱛ ᱥᱟᱯᱲᱟᱣ ᱫᱚ ᱞᱟᱹᱭ ᱞᱮᱠᱷᱟᱱ ᱫᱚ ᱦᱟᱜ ᱤᱧ ᱫᱚ ᱦᱟᱸᱜ ᱩᱱᱟᱹᱜ ᱡᱩᱠᱛᱚ ᱵᱟᱹᱱᱩᱹᱧᱟ ᱛᱚᱼᱼ ᱤᱭᱟᱹ ᱥᱟᱞᱟᱜ ᱫᱚ ᱦᱟᱸᱜ ᱚᱱᱟ ᱡᱟᱦᱟᱸ ᱠᱚ ᱠᱟᱹᱢᱤ ᱠᱟᱱᱟ ᱚᱱᱟ ᱠᱚ ᱤᱫᱤ ᱠᱟᱛᱮᱜ ᱦᱟᱸᱜ ᱟᱫᱚ ᱮᱢᱱᱤ ᱫᱚ ᱢᱮᱱᱟᱹᱧ ᱫᱚ ᱢᱮᱱᱟᱹᱧᱼᱼ ᱦᱟᱸᱜ ᱜᱟᱛᱮ ᱠᱚ ᱢᱮᱱᱟᱜ ᱠᱚᱣᱟ ᱟᱫᱚ ᱦᱟᱸᱜᱼᱼ ᱮᱠᱷᱚᱱᱳ ᱵᱷᱟᱵ ᱛᱮ ᱦᱟᱸᱜ ᱠᱩᱞᱤ ᱵᱟᱝ ᱦᱩᱭ ᱠᱟᱱᱟ ᱟᱫᱚ ᱦᱟᱸᱜ ᱡᱟᱦᱟᱸᱭ ᱠᱚ ᱦᱟᱸᱜ ᱢᱮᱱᱟᱜ ᱠᱚᱣᱟ ᱜᱟᱛᱮ ᱠᱚ ᱥᱮ ᱡᱟᱦᱟᱸᱭ ᱠᱚ ᱠᱟᱹᱢᱤᱼᱼ ᱠᱟᱱᱟ ᱟᱵᱚ ᱱᱤᱭᱟᱹ ᱠᱚ ᱤᱫᱤ ᱠᱟᱛᱮ ᱦᱟᱸᱜ ᱢᱚᱱᱮ ᱫᱤᱧ ᱦᱟᱸᱜ ᱠᱟᱹᱢᱤ ᱠᱟᱱ ᱜᱮᱭᱟ ᱠᱚ ᱟᱨ ᱠᱚᱨᱟᱣᱮᱫ ᱠᱟᱱ ᱜᱮᱭᱟ ᱦᱟᱸᱜ᱾
ᱟᱪᱪᱷᱟ-ᱟᱪᱪᱷᱟ-ᱟᱪᱪᱷᱟ ᱚ ᱟᱪᱪᱷᱟ ᱦᱮᱸ ᱛᱚ, ᱡᱟᱦᱟᱸᱭ ᱡᱮ ᱛᱩ ᱫᱟᱭᱤᱠᱛᱚ ᱨᱮ ᱢᱮᱱᱟᱜ ᱠᱟᱜ ᱠᱚᱣᱟ ᱚᱱᱟᱢᱟ ᱠᱟᱛᱷᱟ ᱠᱟᱱ ᱜᱮᱭᱟ ᱟᱪᱪᱼᱼ ᱟ ᱚᱱᱠᱟᱱᱟᱜ ᱡᱟᱦᱟᱸᱱᱟᱜ ᱦᱮᱯᱨᱟᱣ ᱠᱚ ᱦᱩᱭᱩᱜ ᱜᱮᱭᱟ ᱢᱟᱱᱮ ᱚᱱᱠᱟᱱᱟᱜ ᱮᱸ ᱻ ᱦᱮᱯᱨᱟᱣ ᱵᱚᱞᱛᱮ ᱡᱟᱦᱟᱸ ᱟᱵᱚ ᱞᱟᱠᱪᱟᱨ ᱨᱮᱱᱟᱜ ᱡᱤᱱᱤᱥ ᱡᱟᱦᱟᱸ ᱫᱚ ᱟᱵᱚ ᱣᱛᱟᱨᱮ ᱨᱮ ᱡᱟᱦᱟᱸ ᱵᱷᱟᱹᱜᱤ ᱢᱮᱥᱮᱡᱽ ᱵᱚᱱ ᱮᱢ ᱫᱟᱲᱮ ᱭᱟᱠᱚᱣᱟ ᱚᱱᱠᱟᱱᱟᱜ᱾
ᱚᱺ ᱚᱱᱠᱟᱱᱟᱜ ᱢᱮᱥᱮᱡᱽ ᱫᱚ ᱦᱟᱸᱜ ᱱᱤᱭᱟᱹ ᱠᱚᱨᱮ ᱫᱚ ᱚᱱᱠᱟᱱᱟᱜ ᱫᱚ ᱦᱟᱸᱜ ᱞᱟᱹᱭ ᱞᱮᱠᱷᱟᱱ ᱫᱚᱼᱼ ᱚᱱᱟ ᱦᱩᱞ ᱜᱮ ᱢᱮᱱᱟᱜ ᱠᱟᱫᱟ ᱟᱨ ᱮᱢᱱᱤ ᱵᱟᱦᱟ ᱥᱚᱦᱚ ᱨᱟᱭ ᱡᱟᱦᱟᱸ ᱦᱮᱱᱟᱜ ᱟᱵᱚᱣᱟᱜ ᱠᱟᱞᱪᱟᱨ ᱨᱮ ᱚᱱᱟ ᱦᱚᱸ ᱢᱮᱱᱟᱜ ᱜᱮᱭᱟ᱾ ᱟᱨ ᱠᱤᱪᱷᱩ ᱫᱤᱱ ᱞᱟᱦᱟ ᱨᱮ ᱦᱟᱸᱜ ᱱᱚᱱᱛᱮ ᱦᱟᱸᱜ ᱟᱞᱮ ᱥᱮᱱ ᱫᱚᱼᱼ ᱚ ᱫᱚᱨᱜᱟᱯᱩᱨ ᱢᱟᱜᱢᱚᱬᱮ ᱦᱩᱭ ᱦᱩᱭᱱᱟ ᱟᱨ ᱟᱹᱰᱤ ᱫᱤᱱᱼᱼ ᱠᱷᱚᱱ ᱜᱮ ᱦᱩᱭᱩᱜ ᱠᱟᱱ ᱜᱮᱭᱟ ᱦᱟᱸᱜ ᱟᱫᱚ ᱤᱧᱼᱼ ᱱᱤᱛ ᱫᱚ ᱦᱟᱸᱜ ᱱᱤᱛᱚᱜ ᱦᱟᱵᱤᱡ ᱛᱮ ᱢᱟᱜ-ᱢᱚᱬᱮ ᱤᱫᱤ ᱠᱟᱛᱮᱜ ᱫᱚ ᱦᱟᱜ ᱩᱱᱟᱹᱜ ᱠᱤᱪᱷᱩ ᱵᱟᱲᱟᱭ ᱵᱟᱹᱱᱩᱜ-ᱟ ᱥᱮ ᱵᱟᱹᱧ ᱵᱟᱲᱟᱭᱟ᱾ ᱟᱵᱮ ᱱᱟᱜ ᱜᱮ ᱠᱟᱹᱴᱤᱡ ᱵᱟᱲᱟᱭ ᱢᱮᱱᱟᱜ ᱠᱟᱜ ᱥᱮ ᱠᱟᱹᱴᱤᱡ ᱞᱟᱹᱭ ᱯᱮ ᱤᱧ ᱦᱚ ᱩᱱᱟᱹᱜ ᱢᱚᱡ ᱛᱮ ᱵᱟᱹᱧ ᱵᱟᱲᱟᱭᱟ ᱚᱱᱟ ᱠᱚ ᱤᱫᱤ ᱠᱟᱛᱮᱜᱼᱼ
ᱟᱪᱪᱷᱟ ᱦᱮᱸ ᱢᱟᱜ ᱢᱚᱬᱮ ᱢᱟᱜ ᱢᱚᱬᱮ ᱤᱫᱤ ᱠᱟᱛᱮ ᱡᱩᱫᱤ ᱵᱚᱱ ᱞᱟᱹᱭᱟ ᱡᱟᱦᱟᱸ ᱞᱮᱠᱟ ᱱᱤᱡᱮ ᱦᱚᱸ ᱟᱸᱡᱚᱢ ᱦᱩᱭ ᱟᱠᱟᱱᱟ ᱟᱸᱡᱚᱢ ᱫᱚ ᱱᱚᱝᱠᱟ ᱡᱮ ᱢᱟᱜ ᱵᱚᱬᱮ ᱢᱮᱱᱛᱮᱫ ᱪᱮᱫ ᱵᱚᱱ ᱵᱟᱲᱟᱭᱟ ᱚᱱᱟ ᱢᱤᱫ ᱴᱟᱱ ᱟᱵᱚ ᱵᱟᱲᱟᱭᱟ ᱟᱵᱚᱣᱟᱜ ᱥᱟᱶᱛᱟ ᱨᱮ ᱢᱮᱱᱟᱜ ᱟᱠᱟᱫ ᱜᱮ ᱭᱟ ᱵᱟᱦᱟ ᱵᱟᱦᱟ ᱦᱮᱱᱟᱜ ᱛᱟᱯᱚ ᱨᱮ ᱵᱟᱦᱟ ᱚᱠᱛᱚ ᱨᱮ ᱵᱟᱦᱟ ᱵᱟᱦᱟ ᱵᱚᱸᱜᱟ ᱨᱮ ᱵᱟᱦᱟᱜ ᱟᱵᱚᱱ ᱦᱮ ᱱᱮᱛᱟᱨ ᱫᱚ ᱚᱱᱟ ᱵᱟᱦᱟ ᱵᱚᱸᱜᱟ ᱢᱩᱪᱟᱹᱫ ᱥᱮᱫ ᱛᱮ ᱥᱮ ᱪᱟᱹᱛ ᱵᱚᱸᱜᱟ ᱥᱮᱫ ᱛᱮ ᱦᱚᱸ ᱪᱤᱠᱟᱹᱜ ᱠᱟᱱᱟ ᱚᱱᱟ ᱢᱟᱜ ᱢᱚᱬᱮ ᱵᱚᱱ ᱢᱟᱱᱟᱣᱮᱫᱼᱟ ᱪᱟᱹᱛ ᱵᱚᱸᱜᱟ ᱚᱱ ᱛᱮ ᱟᱨᱟᱢ ᱵᱟᱭᱱᱟ ᱟᱫᱚ ᱱᱚᱣᱟ ᱨᱮᱱᱟᱜ ᱢᱮᱱᱛᱮ ᱫᱚ ᱮᱠᱪᱮᱞᱤ ᱱᱚᱣᱟ ᱠᱚ ᱞᱟᱹᱭ-ᱟ ᱟᱸᱡᱚᱢ ᱵᱟᱲᱟ ᱦᱩᱭ ᱠᱟᱱᱟ ᱛᱚ ᱞᱟᱹᱭ ᱟᱠᱚ ᱡᱮ ᱢᱟᱜᱢᱚᱬᱮ ᱫᱚ ᱦᱩᱭᱩᱜ ᱠᱟᱱᱟ ᱢᱤᱫ ᱴᱟᱝ ᱢᱟᱱᱥᱤᱠ ᱞᱮᱠᱟ ᱟᱨᱠᱤ ᱡᱟᱦᱟ ᱱᱟᱜ ᱟᱵᱚ ᱵᱚᱸᱜᱟ ᱵᱩᱨᱩ ᱴᱷᱮᱡ ᱵᱚᱱ ᱱᱮᱦᱚᱨ ᱠᱚᱜᱼᱟ ᱦᱮᱸ ᱢᱟᱨᱟᱝ ᱫᱟᱲᱮ ᱛᱮ ᱩᱱ ᱦᱤᱞ ᱫᱚᱵᱚᱱ ᱵᱚᱫᱷ ᱦᱮᱸ ᱥᱮ ᱡᱟᱦᱟ ᱱᱟᱜ ᱡᱟᱦ ᱱᱟᱜ ᱦᱚᱭ ᱛᱚ ᱟᱵᱚ ᱣᱟᱜ ᱵᱚᱱ ᱵᱟᱲᱟ ᱭᱟ ᱡᱮ ᱟᱵᱚ ᱥᱟᱱᱛᱟᱲ ᱫᱚ ᱡᱟᱦᱟ ᱱᱟᱜ ᱵᱚᱱ ᱥᱮ ᱵᱚᱱ ᱨᱩᱣᱟᱹ ᱦᱟᱹᱥᱩ ᱞᱮᱱ ᱠᱷᱟᱱ ᱵᱚᱸᱜᱟ ᱵᱩᱨᱩ ᱨᱚᱲ ᱜᱮᱭᱟ ᱛᱚ ᱦᱮᱸ ᱥᱮ ᱟᱫᱚ ᱚᱱᱟ ᱤᱫᱤ ᱠᱟᱛᱮ ᱜᱮ ᱢᱟᱜᱢᱚᱬᱮ ᱫᱚ ᱜᱚᱴᱟ ᱯᱨᱚᱛᱮᱠᱴᱤ ᱟᱛᱳ ᱨᱮᱜᱮ ᱱᱚᱼᱟ ᱢᱟᱜ ᱢᱚᱬᱮ ᱫᱚ ᱟᱫᱚ ᱧᱮᱞ ᱧᱟᱢᱚᱜ ᱠᱟᱱᱟ ᱢᱟᱜ ᱢᱬᱮ ᱚᱱᱠᱟ ᱚᱠᱚᱭ ᱫᱚ ᱯᱮ ᱵᱚᱪᱷᱚᱨ ᱚᱱᱛᱚᱨ ᱠᱚ ᱠᱚᱨᱟᱣ ᱮᱼᱟ ᱚᱠᱚᱭ ᱫᱚ ᱢᱤᱫ ᱵᱚᱪᱷᱚᱨ ᱚᱱ ᱚᱱᱛᱚᱨ ᱚᱱᱛᱚᱨ ᱠᱚᱨᱟᱣ ᱤᱫᱤᱭᱮᱫ ᱚᱠᱭ ᱫᱚ ᱢᱬᱮ ᱵᱚᱪᱷᱚᱨ ᱚᱱᱛᱚᱨ ᱚᱱᱛᱚᱨ ᱚᱱᱠᱟ ᱢᱚᱴᱟ ᱢᱳᱴᱤ ᱧᱮᱞ ᱧᱟᱢᱚᱜ ᱠᱟᱱᱟ ᱟᱨᱠᱤ ᱟᱫᱚ ᱟᱞᱮ ᱱᱚᱛᱮ ᱦᱩᱭ ᱫᱚ ᱦᱩᱭᱩᱜ ᱜᱮᱭᱟ ᱦᱮᱸ
ᱟᱫᱚ ᱟᱵᱮᱱᱟᱜ ᱠᱟᱛᱷᱟ ᱛᱮᱦᱟᱸᱜ ᱡᱟᱦᱟᱸ ᱵᱟᱲᱟᱭ ᱱᱟᱥᱮᱧ ᱵᱟᱲᱟᱭ ᱧᱟᱢ ᱠᱮᱫᱟ ᱡᱮ ᱚᱱᱟ ᱫᱚ ᱦᱟᱸᱜᱩ ᱠᱚᱨᱟᱣ ᱦᱩᱭᱩᱜ ᱠᱟᱱᱟ ᱡᱮ ᱟᱵᱚᱣᱟᱜ ᱥᱟᱶ ᱥᱟᱶᱛᱟ ᱥᱚᱢᱟᱡᱽ ᱨᱮ ᱥᱮ ᱡᱟᱦᱟᱸᱭ ᱟᱵᱚ ᱦᱚᱲ ᱠᱚ ᱡᱟᱦᱟᱸᱭ ᱢᱮᱱᱟᱜ ᱠᱚᱣᱟ ᱩᱱᱠᱩᱣᱟᱜ ᱡᱟᱦᱟᱸ ᱛᱤᱱᱟᱹᱜ ᱮᱸᱴᱠᱮᱴᱚᱬᱮ ᱥᱮ ᱟᱠᱚᱣᱟᱜ ᱛᱟᱲᱟᱢ ᱰᱟᱦᱟᱨ ᱡᱟᱦᱟᱸᱛᱤᱱᱟᱹᱜ ᱦᱤᱡᱩᱜ ᱠᱟᱱᱟ ᱟᱨᱠᱤ ᱟᱫᱚ ᱦᱟᱸᱜ ᱡᱟᱦᱟᱸ ᱛᱤᱱᱟᱹᱜ ᱠᱚ ᱟᱠᱚ ᱮᱸᱴᱠᱮᱴᱚᱲᱮᱜ ᱠᱟᱱᱟ ᱚᱱᱟ ᱠᱚ ᱤᱫᱤ ᱠᱟ ᱠᱟᱛᱮᱫ ᱡᱟᱦᱟᱸ ᱠᱚ ᱤᱭᱟᱹ ᱵᱚᱸᱜᱟ ᱴᱷᱮᱱ ᱥᱮ ᱟᱵᱚᱨᱮᱱ ᱤᱭᱟᱹ ᱴᱷᱮᱱ ᱠᱚ ᱤᱭᱟᱹᱭᱟ ᱟᱨ ᱡᱟᱦᱟᱸ ᱫᱟᱲᱮ ᱠᱚ ᱮᱢ ᱮᱫᱟ ᱚᱱᱟ ᱫᱟᱲᱮ ᱮᱢ ᱛᱟᱞᱟᱛᱮ ᱡᱟᱦᱟᱸ ᱢᱤᱫᱴᱮᱱ ᱦᱩᱭᱩᱜ ᱠᱟᱱᱟ ᱟᱨᱠᱤ ᱟᱵᱚ ᱥᱚᱢᱟᱡᱽ ᱨᱮ ᱡᱟᱦᱟᱸ ᱚᱱᱟ ᱢᱟᱜ ᱢᱚᱬᱮ ᱧᱩᱛᱩᱢ ᱛᱮᱵᱚᱱ ᱚᱱᱟ ᱫᱚᱵᱚᱱ ᱵᱟᱲᱟᱭᱮᱫᱟ ᱥᱮ ᱪᱮᱫ ᱞᱮᱠᱟ
ᱦᱮᱸ ᱚᱱᱠᱟ ᱜᱮ ᱢᱤᱫᱴᱟᱝ ᱡᱟᱦᱟᱸ ᱟᱸᱡᱚᱢ ᱵᱟᱲᱟ ᱦᱩᱭ ᱟᱠᱟᱱᱟ ᱛᱚ ᱩᱱᱠᱩ ᱠᱚ ᱞᱟᱹᱭᱟ ᱟᱨᱠᱤ ᱡᱮ ᱚᱱᱠᱟᱱᱟᱜ ᱢᱚᱬᱮ ᱠᱚᱠᱚ ᱮᱢᱟᱜᱼᱟ ᱢᱮᱱᱛᱮ ᱚᱱᱠᱟᱱᱟᱜ ᱢᱤᱫᱴᱟᱱ ᱠᱟᱛᱷᱟ ᱟᱨᱠᱤ ᱢᱟᱨᱟᱝ ᱫᱟᱲᱮᱛᱮ ᱩᱱᱚᱜᱼᱟ ᱟᱵᱚ ᱵᱚᱱᱮ ᱵᱟᱦᱟ ᱥᱚᱦᱦᱟᱭ ᱨᱮ ᱵᱟᱦᱟ ᱵᱚᱸᱜᱟ ᱪᱮᱫ ᱵᱟᱦᱟ ᱵᱚᱸᱜᱟ ᱥᱩᱫᱩ ᱟᱵᱚ ᱵᱚᱱ ᱵᱚᱸᱜᱟ ᱵᱩᱨᱩ ᱭᱟ ᱟᱨ ᱵᱟᱦᱟ ᱡᱟᱦᱟᱸ ᱱᱟᱣᱟ ᱥᱟᱨᱡᱚᱢ ᱤᱭᱟᱹ ᱥᱟᱨᱡᱚᱢ ᱤᱭᱟᱹ ᱵᱟᱦᱟ ᱥᱮ ᱢᱟᱛᱠᱚᱢ ᱜᱮᱞᱮ ᱚᱱᱟ ᱠᱚ ᱟᱛᱮᱮᱫ ᱵᱚᱱ ᱵᱚᱸᱜᱟ ᱵᱩᱨᱩᱭᱟ ᱵᱟᱦᱟ ᱨᱮᱫᱚ ᱵᱟᱝ ᱥᱮ ᱟᱫᱚ ᱩᱱ ᱦᱤᱞᱳᱜ ᱚᱠᱚᱭ ᱫᱚ ᱵᱟᱦᱟ ᱵᱚᱸᱜᱟ ᱦᱚᱳᱭᱛᱳ ᱩᱱᱠᱩ ᱟᱛᱳ ᱨᱮ ᱵᱟᱦᱟ ᱵᱚᱸᱜᱟ ᱵᱟᱝ ᱦᱩᱭ ᱞᱮᱱᱟ ᱩᱱ ᱦᱤᱞᱳᱜ ᱫᱚ ᱢᱮᱱᱠᱷᱟᱱ ᱚᱱᱟ ᱫᱤᱱᱨᱮ ᱩᱭᱦᱟᱹᱨ ᱠᱟᱛᱮᱜ ᱡᱟᱦᱟᱸ ᱵᱚᱸᱜᱟ ᱵᱩᱨᱩ ᱠᱮᱫᱮᱜᱼᱟ ᱠᱚ ᱡᱟᱥᱴ ᱥᱩᱱᱩᱢ ᱥᱤᱸᱫᱩᱨ ᱠᱚ ᱟᱬᱜᱚ ᱠᱮᱫᱼᱟ ᱯᱚᱨᱮᱛᱮ ᱚᱱᱟ ᱡᱟᱦᱟᱸ ᱢᱟᱨᱟᱝ ᱧᱚᱜ ᱥᱮᱠᱚ ᱯᱮᱲᱟ ᱯᱟᱹᱲᱦᱟᱹ ᱠᱚ ᱦᱚᱦᱚ ᱟᱠᱚᱣᱟ ᱦᱮᱸ ᱡᱟᱦᱟᱸ ᱛᱤᱱᱟᱹᱜ ᱯᱮᱲᱟ ᱯᱟᱹᱲᱦᱟᱹ ᱢᱮᱱᱟᱜ ᱠᱚᱣᱟ ᱥᱮ ᱟᱛᱩᱨ ᱨᱮ ᱚᱱᱠᱟ ᱜᱮᱠᱚ ᱥᱟᱹᱛ ᱥᱟᱯᱲᱟᱜᱼᱟ ᱚᱱᱟ ᱯᱚᱨᱮ ᱚᱱᱟ ᱡᱟᱦᱟᱸ ᱢᱟᱜᱢᱚᱬᱮ ᱨᱮᱱᱟᱜ ᱠᱟᱛᱷᱟ ᱴᱟ ᱚᱱᱟᱦᱚᱸ ᱠᱚ ᱫᱤᱱ ᱜᱚᱴᱟᱭᱟᱠᱚ ᱚᱱᱠᱟ ᱚᱱᱠᱟ ᱟᱸᱡᱚᱢ ᱵᱟᱲᱟ ᱦᱩᱭᱩᱜᱼᱟ
ᱦᱮᱸ ᱦᱩᱸ ᱵᱟᱠᱷᱟᱱ ᱦᱟᱸᱜ ᱧᱩᱛᱩᱢ ᱨᱮᱢᱟ ᱢᱮᱱᱟᱜ ᱜᱮᱭᱟ ᱦᱟᱸᱜ ᱢᱟᱜ ᱢᱚᱬᱮ ᱢᱟᱜ ᱢᱚᱬᱮ ᱦᱟᱸᱟᱜ ᱧᱩᱛᱩᱢ ᱛᱮᱜᱮᱢᱟ ᱵᱟᱲᱟᱭᱚᱜ ᱠᱟᱱᱟ ᱡᱮ ᱚᱸᱰᱮ ᱫᱚ ᱢᱟᱜ ᱠᱟᱹᱢᱤ ᱪᱟᱞᱟᱜ ᱠᱟᱱᱟ ᱥᱮ ᱦᱟᱸᱜ ᱢᱚᱬᱮ ᱦᱚᱲ ᱠᱚ ᱫᱟᱨᱟᱭ ᱛᱮ ᱡᱟᱦᱟᱸ ᱵᱚᱸᱜᱟ ᱵᱩᱨᱩᱳ ᱠᱟᱹᱢᱤ ᱦᱚᱨᱟ ᱚᱱᱟ ᱠᱚ ᱮᱯ ᱪᱟᱞᱟᱜ ᱠᱟᱱᱟ
ᱦᱮᱸ ᱦᱮᱸ ᱦᱮᱸ ᱦᱮᱸ ᱟ ᱜᱚᱢᱠᱮ ᱛᱟᱦᱚᱞᱮ ᱟᱯᱮ ᱟᱛ ᱠᱚᱨᱮ ᱫᱚ ᱢᱟᱜ ᱢᱚᱬᱮ ᱫᱚ ᱦᱩᱭᱩᱜ ᱜᱮᱭᱟ ᱥᱮ ᱵᱟᱝ
ᱠᱚᱨᱮ ᱫᱚ ᱦᱟᱜ ᱵᱟᱝ ᱦᱩᱭᱩᱜᱼᱟ ᱚᱱᱟ ᱠᱟᱨᱚᱱ ᱛᱮ ᱦᱟᱸᱜ ᱩᱱᱟᱹᱜ ᱵᱟᱲᱟᱭ ᱵᱟᱹᱱᱩᱜ ᱠᱟᱫᱟ ᱟᱨ ᱫᱩᱨᱜᱟᱯᱩᱨ ᱥᱮᱫ ᱦᱚᱸ ᱪᱟᱞᱟᱣ ᱦᱩᱭᱩᱜ ᱨᱮᱦᱚᱸ ᱱᱤᱛᱚᱜ ᱵᱟᱜᱟᱱ ᱪᱟᱞᱟᱣ ᱦᱩᱭ ᱠᱟᱱᱟ ᱟᱨ ᱵᱟᱲᱟᱭ ᱵᱟᱹᱱᱩᱜ ᱠᱷᱟᱹᱛᱤᱨ ᱛᱮᱦᱟᱸᱜ ᱚᱱᱟ ᱠᱚᱫᱚ ᱱᱤᱛᱚᱜ ᱠᱩᱞᱤ ᱦᱩᱭᱩᱜ ᱠᱟᱱᱟ
ᱦᱮ ᱜᱚᱝᱠᱮ ᱴᱷᱤᱠ ᱜᱮᱭᱟ ᱟᱞᱮ ᱱᱚᱛᱮ ᱱᱮᱣᱛᱟ ᱛᱟᱦᱮᱭᱱᱟ ᱚᱵᱚ ᱥᱳᱭ ᱯᱮ ᱦᱤᱡᱩᱜᱼᱟ ᱦᱮᱸᱥᱮ ᱟᱞᱮ ᱫᱚ ᱱᱚᱛᱮ ᱢᱮᱫᱽᱱᱤᱯᱩᱨ ᱦᱮᱸᱥᱮ ᱚᱵᱳ ᱥᱳᱭ ᱱᱚᱱᱛᱮ ᱠᱷᱟᱱ ᱚᱵᱚᱥᱥᱳᱭ ᱟᱞᱮᱱᱛᱮ ᱦᱩᱭᱩᱜ ᱜᱮᱭᱟ ᱛᱚ ᱱᱤᱪ
ᱟᱯᱮ ᱚᱱᱛᱮ ᱢᱟ ᱦᱟᱸᱜ ᱮᱢᱱᱤ ᱥᱳᱥᱟᱞ ᱢᱤᱰᱤᱭᱟ ᱠᱚᱨᱮ ᱥᱮ ᱯᱷᱮᱥᱵᱩᱠ ᱠᱚᱨᱮ ᱦᱟᱸᱜ ᱧᱮᱞ ᱦᱩᱭᱩᱠᱟᱱ ᱜᱮᱭᱟ ᱡᱮ ᱟᱹᱰᱤ ᱦᱮᱸ ᱢᱚᱸᱡ ᱛᱮᱥᱮ ᱟᱹᱰᱤ ᱢᱚᱸᱡ ᱛᱮᱠᱚ ᱠᱚᱨᱟᱣᱮ ᱫᱟ ᱚᱱᱟ ᱠᱚᱨᱮ ᱢᱟᱜ ᱢᱚᱬᱮ ᱦᱩᱭᱩᱜ ᱠᱟᱱ ᱜᱮᱭᱟ ᱟᱫᱚ ᱦᱟᱸᱜ ᱚᱝᱠᱟ ᱵᱷᱟᱵᱽᱛᱮ ᱪᱟᱞᱟᱣ ᱫᱚ ᱵᱟᱝ ᱦᱩᱭ ᱠᱟᱱᱟ ᱟᱨ ᱦᱟᱸᱜ ᱥᱩᱨ ᱠᱷᱚᱱ ᱫᱚ ᱵᱟᱝ ᱧᱮᱞ ᱦᱩᱭ ᱠᱟᱱᱟ ᱠᱟᱱᱟ ᱚᱱᱟ ᱠᱚ ᱤᱫᱤ ᱠᱟᱛᱮᱫ ᱦᱟᱸᱜ ᱵᱟᱲᱟᱭ ᱵᱟᱹᱱᱩᱜ ᱠᱟᱫᱟ
ᱟᱪᱪᱷᱟ ᱟᱪᱪᱷᱟ ᱴᱷᱤᱠ ᱟᱪᱪᱷᱟ ᱜᱟᱝᱠᱮ ᱴᱷᱤᱠ ᱜᱮᱭᱟ ᱟᱨᱚ ᱯᱚᱨᱮ ᱛᱮ ᱨᱚᱯᱚᱲ ᱦᱩᱭᱩᱜᱼᱟ
ᱦᱩᱸ ᱡᱚᱦᱟᱨ